ᱦᱮᱸ ᱦᱮᱞᱳ᱾
ᱦᱮ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ᱾
ᱦᱮᱸ
ᱦᱮ ᱱᱚᱜᱼᱚᱭ ᱦᱟᱸᱜ ᱤᱭᱟᱹ ᱨᱚᱯᱚᱲ ᱫᱚᱦᱟᱸᱜ ᱱᱚᱜᱚᱭ ᱠᱟᱨᱟᱢ ᱵᱟᱨᱮᱛᱮᱦᱟᱸᱜ ᱨᱚᱯᱚᱲ ᱠᱟᱱ ᱛᱟᱦᱮᱸᱫ᱾ ᱟᱫᱚ ᱨᱚᱲ ᱨᱚᱲ ᱛᱮᱜᱮ ᱦᱟᱸᱜ ᱠᱟᱛᱷᱟ ᱠᱚ ᱵᱟᱝ ᱟᱸᱡᱚᱢ ᱞᱮᱱᱟ ᱡᱚᱛᱚ ᱫᱚ ᱦᱟᱸᱜ᱾ ᱟᱫᱚ ᱚᱱᱟᱜᱮ ᱠᱟᱹᱴᱤᱡ ᱱᱟᱯᱟᱭ ᱠᱚᱜᱼᱟ ᱡᱮ ᱠᱟᱹᱴᱤᱡ ᱞᱟᱹᱭ ᱞᱮᱠᱷᱟᱱ ᱡᱮ ᱠᱟᱨᱟᱢ ᱚᱠᱟ ᱞᱮᱠᱟ᱾ ᱠᱟᱨᱚᱱ ᱱᱚᱛᱮ ᱠᱟᱨᱟᱢ ᱫᱚ ᱦᱟᱸᱜ ᱢᱟᱱᱟᱣ ᱫᱚ ᱡᱚᱛᱼᱼ ᱡᱚᱛᱚ ᱥᱮᱫ ᱜᱮ ᱵᱟᱝ ᱦᱩᱭᱩᱜᱼᱟ ᱟᱹᱰᱤ ᱢᱤᱫ ᱵᱟᱨ ᱡᱟᱭᱜᱟ ᱨᱮ ᱟᱫᱚ ᱚᱠᱟ ᱞᱮᱠᱟ ᱦᱟᱜᱼᱼ ᱛᱮᱫ ᱫᱚ ᱦᱩᱭ ᱜᱚᱫᱚᱜᱼᱟ ᱠᱟᱨᱟᱢ ᱠᱚᱫᱚ᱾
ᱦᱮᱸ ᱠᱟᱨᱟᱢ ᱫᱚ ᱚᱱᱠᱟ ᱦᱩᱭᱩᱜ ᱜᱮᱭᱟ ᱟᱞᱮ ᱥᱮᱫ ᱫᱚ ᱢᱚᱸᱡ ᱜᱮ ᱠᱟᱨᱟᱢ ᱠᱚᱨᱮ ᱦᱚᱸ ᱚᱱᱠᱟ ᱫᱚᱱ ᱠᱚᱫᱚ᱾ ᱠᱟᱨᱟᱢ ᱫᱚᱞ ᱫᱚ ᱵᱮᱥᱤ ᱚᱱᱠᱟ ᱫᱚᱱ ᱜᱮ ᱠᱚ ᱟᱜᱩ ᱠᱚ ᱜᱮᱭᱟ ᱴᱟᱠᱟ ᱫᱤᱭᱮ ᱟᱨᱠᱤ᱾ ᱠᱚᱢᱯᱤᱴᱤᱥᱚᱱ ᱦᱩᱭᱩᱜ ᱜᱮᱭᱟ ᱟᱫᱚᱼᱼ ᱠᱟᱨᱟᱢ ᱫᱚ ᱦᱟᱸᱜ ᱱᱚᱝᱠᱟ ᱢᱚᱬᱮ ᱢᱟᱦᱟ ᱨᱮᱠᱚ ᱦᱟᱹᱨ ᱮᱫᱟ ᱚᱠᱚᱭ ᱫᱚ ᱢᱚᱬᱮ ᱢᱟᱦᱟ ᱨᱮᱼᱼ ᱠᱚ ᱢᱮᱥᱟᱜᱼᱟ ᱟᱨ ᱚᱠᱚᱭ ᱫᱚ ᱦᱩᱭᱩᱜ ᱠᱟᱱᱟ ᱯᱮ ᱢᱟᱦᱟ ᱨᱮᱠᱚ ᱢᱮᱥᱟᱜᱼᱟ ᱢᱟᱱᱮ ᱢᱚᱬᱮ ᱢᱟᱦᱟ ᱠᱷᱚᱱ ᱠᱚ ᱦᱟᱹᱨᱼᱟ ᱨ ᱚᱠᱚᱭ ᱠᱚᱫᱚᱼᱼ ᱯᱮᱢᱟᱦᱟ ᱨᱮ ᱠᱚ ᱢᱮᱥᱟᱜ ᱟᱠᱚ᱾
ᱦᱩᱸ᱾
ᱟᱫᱚ ᱦᱟᱸᱜ ᱩᱱᱠᱩ ᱫᱚ ᱦᱟᱸᱜ ᱠᱟᱨᱢᱟᱭᱴᱤ ᱠᱚ ᱢᱮᱛᱟ ᱠᱚ ᱠᱟᱱᱟ ᱡᱟᱦᱟᱸᱭ ᱦᱟᱸᱜ ᱩᱱᱠᱩ ᱠᱟᱨᱟᱢ ᱠᱚ ᱦᱟᱹᱨᱮᱫ ᱫᱚ ᱦᱟᱸᱜ᱾
ᱦᱮᱸ ᱦᱮᱸ ᱦᱮᱸ᱾
ᱟᱫᱚ ᱚᱝᱠᱟᱼᱼ ᱮᱸ ᱢᱚᱬᱮ ᱢᱟᱦᱟ ᱨᱮ ᱟᱫᱚ ᱦᱟᱸᱜ ᱚᱱᱠᱟ ᱠᱟᱨᱟᱢ ᱛᱚ ᱟᱫᱚ ᱱᱟᱭᱠᱮ ᱚᱲᱟᱜ ᱠᱚ ᱪᱟᱞᱟᱜᱼᱼ ᱛᱮ ᱟᱫᱚ ᱱᱟᱭᱠᱮ ᱴᱷᱮᱱ ᱵᱚᱞᱚ ᱠᱟᱛᱮ ᱟᱨᱠᱤ ᱚᱸᱰᱮ ᱠᱷᱚᱱ ᱫᱷᱩᱵ ᱥᱤᱱᱫᱩᱨ ᱠᱚᱠᱚ ᱤᱫᱤᱼᱼ ᱛᱮ ᱟᱫᱚ ᱜᱟᱰᱟ ᱛᱩᱯᱩᱱ ᱠᱚ ᱪᱟᱞᱟᱜᱼᱟ ᱟᱫᱚ ᱥᱮᱨᱮᱧ ᱥᱮᱨᱮᱧ ᱛᱮ ᱜᱟᱨᱢᱟᱭ, ᱥᱮᱨᱮᱧ ᱥᱮᱨᱮᱧ ᱛᱮᱠᱚ ᱪᱟᱞᱟᱜ ᱟᱠᱚ ᱜᱟᱰᱟ ᱨᱮᱼᱼ ᱠᱟ ᱛᱩᱯᱩᱱᱟᱠᱚ ᱛᱩᱯᱩᱱ ᱵᱟᱲᱟ ᱠᱟᱛᱮᱜ ᱟᱫᱚ ᱚᱱᱟ ᱵᱟᱹᱞᱤᱼᱼ ᱵᱟᱞᱤ ᱠᱚ ᱦᱟᱹᱨᱟ ᱠᱚ᱾
ᱦᱮᱸ᱾
ᱟᱫᱚ ᱦᱟᱜ ᱚᱱᱟ ᱵᱟᱞᱤ ᱠᱚᱜᱮ ᱚᱱᱰᱮ ᱦᱟᱹᱨ ᱠᱟᱛᱮᱼᱼ ᱚᱱᱟ ᱰᱟᱞᱟ ᱨᱮᱠᱚ ᱤᱭᱟᱹᱭ ᱛᱮ ᱟᱫᱚ ᱚᱱᱟ ᱪᱟᱨᱟ ᱟᱨᱠᱤᱼᱼ ᱚᱱᱟ ᱟᱹᱰᱤ ᱨᱚᱠᱚᱢᱟᱜ ᱪᱟᱨᱟ ᱛᱟᱦᱮᱱᱟᱼᱼ ᱚᱱᱟ ᱵᱷᱩᱨᱵᱷᱩᱴᱤ ᱚᱠᱚᱭ ᱫᱚ ᱛᱩᱲᱤ ᱚᱠᱚᱭ ᱫᱚ ᱟᱨᱚ ᱜᱷᱟᱸᱜᱨᱟ᱾ ᱚᱱᱟ ᱠᱚ ᱪᱟᱨᱟ ᱦᱮᱸ ᱪᱷᱚᱞᱟ ᱜᱚᱱᱟ ᱪᱟᱨᱟ ᱠᱚ ᱚᱱᱠᱟᱼᱼ ᱠᱚ ᱤᱭᱟᱹᱭᱟᱠᱚ ᱟᱨᱠᱤ ᱵᱟᱹᱞᱤ ᱢᱮᱥᱟᱭᱟᱠᱚ ᱚᱱᱟ ᱢᱮᱥᱟ ᱠᱟᱛᱮ ᱚᱱᱟ ᱰᱟᱞᱟ ᱨᱮᱠᱚᱼᱼ ᱥᱟᱡᱟᱣ ᱟᱠᱛᱟ ᱠᱚ ᱠᱚ ᱟᱨ ᱱᱤᱡᱮ ᱱᱤᱡᱮᱨ ᱟᱱᱠᱟ ᱵᱟᱲᱜᱮ ᱛᱮ᱾ ᱟᱨ ᱚᱱᱟ ᱦᱩᱲᱩ ᱜᱟᱹᱪᱷᱤ ᱠᱚ ᱵᱤᱫ ᱜᱮᱭᱟ ᱠᱚ ᱟᱞᱮ ᱥᱮ ᱫᱚ, ᱚᱱᱠᱟ ᱜᱮ ᱚᱱᱠᱟ ᱦᱩᱲᱩ ᱜᱪᱷᱤ ᱚᱱᱠᱟ ᱡᱮᱞᱮᱧ ᱧᱚᱜ ᱟᱜ, ᱦᱩᱲᱩ ᱜᱟᱹᱪᱷᱤ ᱧᱮᱞᱛᱮ ᱚᱱᱟ ᱠᱚ ᱦᱟᱫᱧᱮ ᱜᱮᱭᱟ ᱟᱨ ᱚᱱᱟ ᱠᱚᱼᱼ ᱜᱮᱛᱟᱨ ᱚᱱᱠᱟ ᱯᱩᱡᱟᱹ ᱵᱟᱥᱟᱭᱟᱠᱚ ᱟᱨᱠᱤ ᱚᱱᱟᱨᱮᱼᱼ
ᱦᱩᱸ ᱦᱩᱸ᱾
ᱟᱨ ᱚᱱᱮ ᱠᱟᱨᱟᱢ ᱫᱚ ᱟᱨᱠᱤ ᱤᱧ ᱫᱚ ᱚᱱᱠᱟ ᱵᱟᱹᱧ ᱦᱟᱹᱨ ᱵᱟᱲᱟ ᱠᱟᱫᱟ ᱛᱚ ᱟᱫᱚ ᱚᱱᱠᱟ ᱫᱚ ᱵᱟᱹᱧ ᱜᱮᱭᱟ᱾ ᱧᱮᱞ ᱵᱟᱲᱟ ᱫᱚ ᱚᱱᱠᱟ ᱫᱚ ᱵᱟᱝ ᱦᱩᱭ ᱟᱠᱟᱱ ᱜᱮᱭᱟ ᱟᱸᱡᱚᱢ ᱵᱟᱲᱟ ᱟᱠᱟᱫ ᱜᱮᱧ᱾
ᱦᱮᱸ ᱚᱱᱟ ᱦᱚᱸ ᱱᱟᱯᱟᱭ ᱜᱮ ᱡᱮ ᱵᱟᱝ ᱡᱚᱠᱷᱚᱱᱮᱢ ᱢᱮᱱ ᱠᱮᱫ ᱨᱮ ᱡᱮᱼᱼ ᱚᱠᱟ ᱞᱮᱠᱟ ᱠᱚ ᱦᱟᱹᱨᱟ ᱪᱮᱫ ᱞᱮᱠᱟᱼᱼ ᱟᱫᱚ ᱱᱤᱡᱮ ᱫᱚ ᱦᱟᱸᱜ ᱠᱚᱲᱟ ᱦᱚᱯᱚᱱ ᱫᱚ ᱦᱟᱸᱜ ᱩᱱᱟᱹᱜ ᱫᱚ ᱤᱧᱦᱚᱸ ᱚᱝᱠᱟ ᱵᱟᱰᱟᱭ ᱫᱚ ᱵᱟᱝ ᱦᱟᱸᱜ
ᱦᱩᱸ
ᱟᱫᱚ ᱡᱮ ᱱᱚᱜᱚᱭ ᱦᱟᱸᱜ ᱩᱝᱠᱩ ᱠᱟᱨᱢᱟᱴᱤ ᱡᱟᱦᱟᱸ ᱠᱚ ᱢᱮᱛᱟ ᱠᱚ ᱠᱟᱱᱟ, ᱤᱧ ᱦᱚᱸ ᱚᱝᱠᱟ ᱟᱸᱡᱚᱢ ᱥᱮ ᱢᱤᱫ ᱵᱟᱨ ᱧᱮᱞ ᱜᱮ᱾ ᱟᱫᱚ ᱤᱧ ᱫᱚ ᱦᱟᱸᱜ ᱱᱚᱝᱠᱟ ᱜᱤᱧ ᱢᱮᱱᱟ ᱡᱮ ᱦᱮᱸ ᱠᱟᱨᱢᱟᱴᱤ ᱡᱚᱠᱷᱚᱱ ᱦᱟᱸᱜ ᱱᱚᱜᱚᱭ ᱜᱟᱰᱟ ᱫᱟᱜ ᱛᱮ ᱛᱩᱯᱩᱱ ᱠᱚ ᱪᱟᱞᱟᱜ ᱫᱚ ᱡᱚᱠᱷᱚ ᱦᱟᱸᱜ ᱩᱸ ᱦᱩᱲᱩ ᱜᱟᱹᱪᱷᱤ ᱠᱚ ᱟᱹᱜᱩᱭᱫᱟ, ᱥᱮ ᱵᱟᱹᱞᱤ ᱠᱚ ᱦᱟᱹᱨ ᱟᱹᱜᱩᱭᱟ᱾
ᱟᱫᱚ ᱢᱮᱱᱫᱚ ᱦᱟᱸᱜ ᱩᱱ ᱫᱚ ᱦᱩᱲᱩ ᱜᱟᱹᱪᱷᱤ ᱦᱟᱸᱜ ᱱᱟᱣᱟ ᱦᱩᱲᱩ ᱡᱟᱦᱟᱸ ᱜᱮᱞᱮ ᱨᱟᱠᱟᱵ ᱠᱚᱜᱟ
ᱦᱮᱸ᱾
ᱟᱫᱚ ᱚᱱᱟ ᱨᱮᱱᱟᱜ ᱜᱮ ᱦᱟᱸᱜ ᱢᱮᱫᱴᱟᱝ ᱥᱟᱥ ᱵᱚᱱ ᱢᱟᱱᱮ ᱜᱮᱞᱮᱭᱟᱜ ᱫᱚ ᱵᱟᱝ ᱡᱟᱦᱟᱸ ᱥᱟᱥ ᱦᱟᱸᱜ ᱟᱹᱣᱨᱤ ᱜᱮᱞᱮ ᱨᱟᱠᱟᱵ-ᱟ᱾
ᱦᱮᱸ ᱟᱨᱣᱨᱤ ᱜᱮᱞᱮ ᱨᱟᱠᱟᱵ-ᱟ ᱚᱝᱠᱟᱱᱟᱜ ᱦᱩᱲᱩ ᱜᱟᱹᱪᱷᱤ ᱢᱤᱫᱴᱮᱡ ᱠᱚ
ᱵᱤᱫ ᱠᱟᱜᱟ ᱛᱟᱞᱟᱨᱮ᱾
ᱵᱤᱫᱠᱟᱜ ᱦᱮᱸ᱾
ᱦᱮᱸ ᱟᱫᱚ ᱚᱱᱟᱜᱮ ᱦᱟᱸᱜ ᱚᱱᱟ ᱠᱚᱦᱚᱸ ᱚᱱᱟ ᱵᱚᱝᱜ-ᱟ ᱵᱩᱨᱩ ᱫᱟᱲᱮ ᱛᱮᱥᱮ ᱵᱚᱝᱜᱟ ᱵᱩᱨᱩ ᱠᱚᱣᱟᱜ ᱛᱷᱩᱢ ᱫᱟᱲᱮ ᱠᱚᱛᱮ ᱜᱮ ᱦᱟᱸᱜ ᱮᱸ ᱵᱟᱧᱪᱟᱣ ᱛᱟᱦᱮᱱ ᱜᱮᱭᱟ ᱥᱮ ᱡᱟᱦᱟᱸ ᱱᱚᱜᱚᱭ ᱦᱟᱸᱜ ᱠᱟᱨᱢᱟᱴᱤ ᱠᱚ ᱡᱟᱦᱟᱸ ᱪᱟᱨᱟ ᱠᱚ ᱥᱮ ᱟᱠᱚᱣᱟᱜ ᱡᱟᱦᱟᱸ ᱵᱟᱲᱜᱮ ᱡᱟᱦᱟᱸ ᱠᱚ ᱢᱮᱱᱫᱟ ᱟᱠᱚᱣᱟᱜ ᱯᱷᱩᱲᱩᱜ ᱨᱮᱱᱟᱜ ᱡᱟᱦᱟᱸ ᱪᱟᱨᱟ ᱠᱚᱠᱚ ᱮᱢ ᱠᱟᱜ ᱫᱚ ᱟᱫᱚ ᱚᱱᱟ ᱠᱚᱫᱚ ᱦᱟᱸᱜ ᱮᱥᱮᱫ ᱠᱟ ᱛᱮ ᱠᱚ ᱫᱚᱦᱚᱭ ᱜᱮᱭᱟ, ᱟᱫᱚ ᱚᱱᱟ ᱠᱚᱫᱚ ᱦᱟᱸᱜ ᱚᱱᱟ ᱵᱚᱸᱜᱟ ᱵᱩᱲᱩ ᱛᱷᱩᱢ ᱫᱟᱲᱮ ᱛᱮᱜᱮ ᱦᱟᱸᱜ ᱞᱚᱜᱚᱱ ᱛᱮ ᱦᱟᱨᱟᱜ-ᱟ, ᱵᱟᱠᱷᱟᱱ ᱮᱢᱱᱤ ᱛᱮᱫᱚ ᱧᱮᱞᱚᱜ-ᱟ ᱡᱟᱦᱟᱸ ᱚᱲᱟᱜ ᱠᱚᱨᱮ ᱵᱚᱱ ᱨᱚᱦᱚᱭ ᱠᱟᱜᱟ ᱥᱮ ᱮᱨ ᱠᱟᱜᱟ ᱚᱱᱟ ᱠᱚᱫᱚ ᱦᱟᱸᱜ ᱚᱝᱠᱟ ᱫᱚ ᱮᱸ ᱵᱟᱝ ᱧᱮᱞᱚᱜ-ᱟ ᱡᱮ ᱞᱚᱜᱚᱱ ᱥᱟᱹᱦᱤᱡ ᱫᱟᱨᱮᱜ-ᱟ ᱥᱮ ᱦᱟᱨᱟᱜ-ᱟ ᱢᱮᱱᱛᱮᱜ᱾
ᱟᱨᱠᱤ ᱚᱱᱟ ᱫᱚ ᱢᱚᱬᱮ ᱫᱤᱱ ᱛᱮᱜᱮ ᱧᱮᱞᱚᱜ-ᱟ ᱡᱮ ᱢᱚᱬᱮ ᱫᱤᱱ ᱛᱮᱜᱮ ᱚᱝᱠᱟ ᱞᱟᱹᱴᱩ ᱞᱟᱹᱴᱩ ᱫᱟᱨᱮ ᱠᱟᱱᱟ᱾ ᱵᱟᱠᱷᱟᱡ ᱚᱱᱟ ᱡᱟᱦᱟᱸ ᱚᱲᱮᱡ ᱚᱲᱟᱜ ᱠᱚᱨᱮ ᱵᱚᱱ ᱮᱨ ᱜᱮᱭᱟ ᱚᱱᱟ ᱢᱟᱛᱚ ᱢᱚᱬᱮ ᱫᱤᱱ ᱛᱮᱫᱚ ᱟᱨ ᱵᱟᱝ ᱦᱳᱭᱳᱜ-ᱟ ᱥᱮ᱾
ᱵᱟᱝᱜᱮ ᱢᱚᱬᱮ ᱧᱮᱞᱚᱜ-ᱟ ᱡᱮ ᱢᱚᱬᱮ ᱫᱤᱱ ᱜᱮ ᱫᱟᱜ ᱵᱚᱱ ᱮᱢᱟᱜ ᱨᱮᱦᱚᱸ ᱵᱟᱝ ᱦᱩᱭᱩᱜ-ᱟ᱾
ᱵᱟᱝ ᱦᱳᱭᱳᱜ-ᱟ᱾
ᱦᱩᱸ ᱟᱫᱚ ᱮᱸᱰᱮ ᱤᱱᱟᱹ ᱯᱚᱨ ᱜᱮ ᱦᱟᱸᱜ ᱟᱫᱚ ᱱᱚᱜᱚᱭ ᱡᱮ ᱱᱤᱭᱟᱢ ᱨᱮᱠᱚ ᱛᱟᱦᱮᱱᱟ ᱡᱮᱢᱚᱱ ᱵᱟᱝᱠᱚ ᱨᱚᱜ ᱪᱤᱨᱩᱱᱚᱜ-ᱟ, ᱚᱝᱠᱟ ᱥᱩᱱᱩᱢ ᱥᱤᱬᱤᱡ ᱵᱟᱝᱠᱚ ᱡᱚᱢᱟ ᱥᱮ ᱚᱝᱠᱟ ᱦᱚᱲᱢᱚ ᱠᱚ ᱵᱟᱵᱟᱛ ᱠᱚᱨᱮ ᱩᱵ ᱠᱚ ᱵᱟᱵᱟᱛ ᱠᱚᱨᱮ ᱵᱚᱦᱚᱜ ᱵᱟᱵᱟᱛ ᱠᱚᱨᱮ ᱵᱟᱝᱠᱚ ᱜᱟᱹᱫᱩᱨ ᱫᱟᱲᱮᱭᱟᱜ-ᱟ, ᱟᱫᱚ ᱦᱟᱸᱜ ᱢᱤᱫᱴᱟᱝ ᱫᱟᱹᱛᱟᱹᱱᱤ ᱠᱟᱰᱮᱡ ᱛᱟᱦᱮᱱ ᱛᱟᱠᱚᱣᱟ ᱥᱚᱵ ᱥᱳᱢᱳᱭ ᱠᱟᱨᱢᱟᱴᱤ ᱠᱚᱣᱟᱜ ᱡᱟᱦᱟᱸ ᱫᱟᱨᱟᱭ ᱛᱮᱫᱚ ᱟᱠᱚ ᱦᱳᱭᱛᱚ ᱡᱟᱦᱟᱸᱨᱮ ᱩᱵ ᱵᱚᱦᱚᱜ ᱛᱮᱱᱟᱜ ᱥᱮ ᱫᱮᱭᱟ ᱠᱚ ᱵᱟᱵᱟᱛ ᱠᱮᱫᱮᱭᱟ ᱥᱮ ᱛᱤ ᱵᱟᱵᱟᱭ ᱠᱮᱫᱮᱭᱟ ᱚᱱᱟ ᱠᱚᱛᱮ ᱜᱮ ᱟᱫᱚ ᱱᱚᱝᱠᱟ ᱟᱹᱰᱤ ᱜᱟᱱ ᱱᱤᱭᱚᱢ ᱜᱮ ᱢᱮᱱᱟᱜ ᱛᱟᱠᱚᱣᱟ ᱧᱮᱞ ᱟᱠᱟᱱᱟ ᱚᱝᱠᱟ ᱡᱚᱛᱚ ᱴᱩᱠᱩ᱾ ᱠᱩᱡ ᱵᱟᱰᱟᱭ ᱞᱮᱠᱟᱧ ᱢᱮᱱᱫᱟ ᱤᱧᱦᱚᱸ ᱟᱨ ᱧᱮᱞᱚᱜ-ᱟ ᱡᱮ ᱛᱟᱞᱦᱮ ᱡᱚᱠᱷᱚᱱ ᱦᱟᱸᱜ ᱚᱝᱠᱟ ᱠᱟᱨᱟᱢ ᱡᱚᱠᱷᱚᱱ ᱦᱟᱸᱜ ᱠᱷᱟᱲᱟ ᱨᱮ ᱚᱱᱟ ᱪᱮᱫ ᱠᱚ ᱢᱮᱛᱟᱜ ᱠᱟᱱᱟ ᱡᱟᱦᱟᱸ ᱡᱟᱣᱟ ᱛᱟᱦᱮᱱᱟ
ᱟᱫᱚ ᱚᱱᱟ ᱫᱚ ᱦᱟᱸᱜ ᱠᱚ ᱫᱚᱦᱚ ᱦᱚᱴᱚ ᱠᱟᱜᱟ ᱚᱸᱰᱮ ᱜᱮ ᱟᱫᱚ ᱦᱤᱨᱤ ᱦᱚᱸᱠᱚ ᱦᱤᱨᱤᱜ-ᱟ ᱧᱮᱞ ᱦᱚᱸ ᱟᱨ ᱚᱲᱟᱜ ᱨᱮᱦᱚᱸ ᱠᱚ ᱫᱚᱦᱚ ᱠᱟᱜᱟ ᱟᱠᱚ ᱠᱚᱣᱟᱜ᱾
ᱦᱩᱸ ᱢᱟᱱᱮ‌ ᱡᱚᱛᱚ ᱜᱦᱟᱹᱨᱤᱡ ᱠᱚ ᱛᱟᱦᱮᱱᱟ ᱩᱝᱠᱩ ᱠᱟᱨᱢᱟᱹᱭᱴᱤ, ᱠᱚ ᱚᱸᱰᱮ ᱱᱟᱭᱠᱮ ᱚᱲᱟᱜ ᱨᱮ ᱛᱚᱛᱚ ᱜᱷᱟᱹᱲᱤᱡ ᱫᱚ ᱢᱟᱱᱮ ᱵᱟᱨᱦᱮ ᱨᱮᱜᱮ ᱛᱟᱦᱮᱱ-ᱟ᱾
ᱦᱮᱸ ᱦᱮᱸ᱾
ᱡᱚᱠᱷᱚᱱ ᱜᱮ ᱟᱫᱚ ᱠᱚ ᱪᱟᱞᱟᱜᱼᱟ ᱩᱱᱫᱚ ᱟᱫᱚ ᱚᱱᱟ ᱫᱚᱠᱚ ᱠᱷᱴ ᱦᱚᱴᱚ ᱠᱟᱜᱼᱟ ᱚᱲᱟᱜ ᱵᱷᱤᱛᱤᱨ ᱨᱮ ᱟᱫᱚ ᱚᱱᱟ ᱚᱲᱟᱜ ᱨᱮᱫᱚ ᱚᱠᱚᱭ ᱦᱚᱸ ᱟᱨᱠᱤ ᱢᱟᱱᱮ ᱵᱚᱞᱚᱜ ᱫᱚ ᱵᱟᱠᱚ ᱧᱟᱢᱟ ᱚᱸᱰᱮ ᱫᱚ ᱟᱠᱚᱜᱮ ᱡᱮᱫᱤᱱ ᱦᱟᱱᱮ ᱠᱚ ᱢᱟᱲᱟᱝ ᱠᱚ ᱪᱟᱞᱟᱣᱮᱱ ᱛᱩᱯᱩᱱ ᱾ ᱚᱱᱟ ᱛᱩᱯᱩᱱ ᱢᱟᱲᱟᱝᱨᱮ ᱚᱱᱟ ᱚᱲᱟᱜ ᱛᱩᱯᱩ ᱢᱟᱲᱟᱝ ᱨᱮ ᱚᱱᱟ ᱚᱲᱟᱜ ᱫᱚ ᱟᱫᱚ ᱤᱭᱟᱹ ᱟᱹᱨᱩᱵ ᱢᱟᱱᱮ ᱟᱹᱨᱩᱵ ᱯᱷᱟᱨᱪᱟ ᱠᱮᱫᱟ ᱠᱚ ᱟᱨᱠᱤ ᱪᱷᱚᱸᱪ ᱯᱚᱛᱟᱣ ᱠᱮᱫᱟ ᱠᱚ ᱟᱫᱚ ᱚᱸᱰᱮ ᱫᱚ ᱚᱠᱚᱭ ᱦᱚᱸ ᱵᱟᱠᱚ ᱵᱚᱞᱚ ᱫᱟᱲᱮᱭᱟᱜᱼᱟ᱾ ᱚᱸᱰᱮ ᱫᱚ ᱥᱩᱫᱩ ᱩᱱᱠᱩ ᱠᱟᱨᱢᱟᱭᱴᱤ ᱠᱚ ᱵᱚᱞᱚ ᱫᱟᱲᱮᱭᱟᱜᱼᱟ ᱟᱨ ᱚᱱᱟ ᱡᱟᱣᱟ ᱛᱟᱦᱮᱱᱟ᱾
ᱦᱮᱸ ᱟᱫᱚ ᱩᱱᱫᱚ ᱦᱟᱸᱜ ᱛᱚ ᱱᱚᱜᱼᱚᱭ ᱧᱮᱞᱚᱜ ᱠᱟᱱᱟ ᱟᱫᱚ ᱩᱱᱫᱚ ᱦᱟᱸᱜ ᱚᱱᱟ ᱡᱮ ᱡᱟᱣᱟ ᱡᱟᱦᱟᱸ ᱛᱟᱦᱮᱱᱟ ᱫᱚᱦᱚ ᱟᱠᱟᱫ ᱫᱚᱠᱚ ᱴᱷᱮᱠᱟ ᱨᱮᱥᱮ ᱟᱭᱢᱟ ᱞᱮᱠᱟ ᱠᱚ ᱫᱚᱦᱚᱭ ᱜᱮᱭᱟ ᱟᱹᱰᱤ ᱨᱚᱠᱚᱢ ᱥᱮᱬᱟ ᱧᱚᱜ ᱡᱤᱱᱤᱥ ᱨᱮᱜᱮ ᱟᱫᱚ ᱚᱱᱠᱟ ᱜᱮ ᱱᱚᱰᱮ ᱦᱟᱸᱜ ᱡᱟᱦᱟᱸ ᱠᱟᱨᱟᱢ ᱟᱠᱷᱲᱟ ᱛᱟᱦᱮᱱ ᱫᱚ ᱠᱟᱨᱟᱢ ᱟᱠᱷᱟᱲᱟ ᱛᱟᱞᱟ ᱨᱮᱜᱮ ᱦᱟᱸᱜ ᱚᱱᱟ ᱨᱮᱱᱟᱜ ᱠᱚ ᱦᱚᱴᱚ ᱠᱟᱜᱼᱟ᱾ ᱡᱟᱛᱮ ᱦᱟᱸᱜ ᱚᱱᱟ ᱠᱟᱨᱟᱢ ᱨᱮᱱᱟᱜ ᱰᱟᱞᱟ ᱠᱚ ᱥᱮ ᱟᱠᱚ ᱚᱱᱟ ᱡᱟᱦᱟᱸ ᱡᱟᱣᱟ ᱠᱟᱨᱟᱢ ᱛᱟᱦᱮᱱᱟ ᱟᱫᱚ ᱚᱱᱟ ᱦᱟᱸᱜ ᱠᱚ ᱚᱸᱰᱮ ᱠᱚ ᱯᱤᱸᱰᱟᱹ ᱨᱮᱠᱚ ᱫᱚᱦᱚᱭ ᱛᱟᱠᱚᱣᱟ᱾
ᱦᱩᱸ,
ᱟᱨ ᱡᱟᱦᱟᱸᱭ ᱤᱱᱟᱹ ᱯᱚᱨᱮ ᱟᱵᱚ ᱦᱟᱸᱜ ᱥᱟᱯᱟ ᱵᱤᱭᱟᱹ ᱞᱮᱠᱟᱛᱮ ᱦᱟᱸᱜ ᱟᱵᱚ ᱡᱟᱦᱟᱸ ᱵᱟᱨ ᱦᱚᱲ ᱠᱚᱲᱟ ᱜᱤᱫᱽᱨᱟᱹ ᱵᱚᱱ ᱫᱚᱦᱚ ᱠᱟᱜ ᱠᱤᱱᱟ ᱩᱱᱠᱤᱱ ᱫᱚ ᱦᱟᱸᱜ ᱡᱟᱦᱟᱸ ᱠᱟᱨᱟᱢ ᱡᱮ ᱦᱤᱞᱳᱜ ᱦᱟᱸᱜ ᱧᱤᱫᱟᱹ ᱦᱟᱸᱜ ᱡᱟᱦᱟᱸ ᱟᱵᱚᱮᱱ ᱠᱟᱨᱢᱟᱴᱤ ᱠᱚᱠᱚ ᱮᱱᱮᱡᱼᱟ, ᱦᱟᱸᱜ ᱡᱟᱦᱟᱸ ᱰᱟᱞᱟ ᱥᱮᱯᱮᱧ ᱠᱟ ᱠᱟᱛᱮᱫ ᱫᱮᱦᱮ ᱢᱟᱹᱞᱤ ᱵᱷᱤᱛᱤᱨ ᱨᱮ ᱛᱟᱦᱮᱱᱟ᱾
ᱦᱩᱸ ᱥᱮᱫᱤᱱ ᱵᱟᱦᱟ ᱥᱤᱫ ᱠᱚ ᱞᱟᱹᱭᱟ ᱢᱟᱱᱮ ᱵᱟᱦᱟ ᱥᱤᱫ ᱦᱤᱞᱳᱜ ᱫᱚ ᱥᱮᱫᱤᱱ ᱫᱚ ᱞᱟᱹᱭ ᱟᱠᱚ ᱥᱮ ᱪᱮᱫ ᱢᱟᱱᱮ ᱡᱷᱚᱛᱚ ᱜᱮ ᱜᱟᱱᱚᱜ ᱛᱟᱢᱟ ᱥᱮᱫᱤᱱ ᱫᱚ᱾ ᱥᱮᱫᱤᱱ ᱫᱚ ᱦᱟᱸᱜ ᱵᱷᱳᱨ ᱵᱮᱞᱟ ᱦᱟᱸᱜ ᱵᱮᱨᱮᱫ ᱦᱟᱸᱜ ᱥᱮᱫᱤᱱ ᱫᱚ ᱫᱟᱠᱟ ᱩᱛᱩ ᱠᱚ ᱡᱚᱢ ᱡᱷᱚᱛᱚ ᱜᱮ ᱜᱟᱱᱚᱜᱼᱟ ᱥᱮᱫᱤᱱ ᱫᱚ᱾
ᱦᱮᱸ ᱦᱮᱸ ᱟᱫᱚ ᱮᱱᱦᱤᱞᱳᱜ ᱫᱚ ᱦᱟᱸᱜ ᱚᱱᱟ ᱧᱮᱞᱚᱜᱼᱟ ᱡᱮ ᱚᱱᱟ ᱢᱟᱲᱟᱝ ᱦᱤᱞᱳᱜ ᱧᱤᱫᱟᱹ ᱫᱚ ᱦᱟᱸᱜ ᱢᱟᱱᱮ ᱚᱱᱠᱟ ᱟᱹᱭᱩᱵ ᱨᱮᱜᱮ ᱩᱱᱠᱩ ᱠᱚᱲᱟ ᱦᱚᱯᱚᱱ ᱠᱚ ᱦᱟᱸᱜ ᱪᱟᱞᱟᱣ ᱠᱟᱛᱮᱜ ᱫᱚ ᱠᱟᱨᱟᱢ ᱰᱟᱹᱨ ᱠᱚ ᱢᱟᱜ ᱟᱹᱜᱩᱭᱟ᱾
ᱦᱮᱸ ᱾
ᱦᱮᱸ ᱟᱫᱚ ᱩᱱᱜᱮ ᱦᱟᱸᱜ ᱟᱫᱚ ᱚᱱᱟ ᱠᱟᱨᱟᱢ ᱰᱟᱹᱨ ᱠᱚ ᱟᱹᱜᱩ ᱠᱟᱛᱮ ᱛᱮ ᱜᱮ ᱦᱟᱸᱜ ᱠᱟᱨᱟᱢ ᱰᱟᱹᱨ ᱡᱚᱠᱷᱚᱱ ᱵᱤᱫᱚᱜᱼᱟ ᱟᱫᱚ ᱩᱱᱜᱮ ᱦᱟᱸᱜ ᱢᱤᱫ ᱵᱟᱨ ᱚᱱᱠᱟ ᱵᱟᱸᱠᱷᱮᱲ ᱵᱤᱱᱛᱤ ᱠᱚᱦᱚᱸ ᱢᱮᱱᱟᱜᱼᱟ, ᱥᱮᱨᱮᱧ ᱠᱚᱦᱚᱸ ᱢᱮᱱᱟᱜᱼᱟ᱾ ᱟᱫᱚ ᱠᱟᱨᱟᱢ ᱨᱮᱫᱚ ᱦᱟᱸᱜ ᱱᱚᱜᱼᱚᱭ ᱫᱚᱥᱟᱨ ᱦᱟᱸᱜ ᱟᱵᱚ ᱡᱟᱦᱟᱸ ᱠᱚ ᱢᱮᱛᱟᱜ ᱠᱟᱱᱟ ᱦᱟᱸᱜ ᱦᱮᱸ ᱠᱟᱨᱢᱟᱴᱤᱠ ᱠᱚᱢᱟ ᱦᱟᱸᱜ ᱧᱤᱫᱟᱹ ᱚᱱᱠᱟ ᱵᱷᱳᱨ ᱠᱷᱚᱱ ᱠᱚ ᱮᱱᱮᱡᱟ ᱦᱟᱸᱜ ᱚᱱᱠᱟ ᱥᱮᱛᱟᱜ ᱦᱟᱹᱵᱤᱡ᱾ ᱟᱫᱚ ᱧᱤᱫᱟ ᱜᱮᱛᱚ ᱦᱟᱸᱜ
ᱥᱮᱫᱤᱱ ᱫᱚᱛᱚ ᱠᱟᱨᱟᱢ ᱵᱤᱱᱛᱤ ᱛᱚ ᱦᱩᱭᱩᱜᱼᱟ ᱥᱮᱫᱤᱱ ᱜᱮ᱾ ᱢᱤᱫ ᱧᱤᱫᱟᱹ ᱠᱚ ᱠᱟᱨᱟᱢ ᱵᱤᱱᱛᱤᱭᱟ᱾
ᱦᱮᱸ ᱢᱟᱱᱮ ᱧᱤᱫᱟᱹ ᱫᱚ ᱱᱚᱜᱼᱚᱭ ᱵᱚᱸᱜᱟ ᱠᱟᱨᱟᱢ ᱢᱟ ᱠᱟᱨᱟᱢ ᱰᱟᱹᱨ ᱢᱟ ᱵᱤᱫ ᱮᱱᱟ᱾ ᱟᱫᱚ ᱤᱱᱟᱹ ᱯᱚᱨᱮ ᱛᱚ ᱦᱟᱸᱜ ᱱᱚᱜᱼᱚᱭ ᱵᱚᱸᱜᱟ ᱵᱩᱨᱩ ᱚᱱᱟ ᱵᱚᱸᱜᱟ ᱵᱩᱨᱩ ᱠᱚᱛᱮᱜᱮ ᱢᱤᱫᱵᱟᱨ ᱦᱟᱺᱰᱤ ᱪᱚᱰᱚᱨ ᱥᱮ ᱚᱠᱚᱭ ᱧᱩᱣᱟᱱ ᱠᱚ ᱛᱟᱦᱮᱱ ᱠᱷᱟᱡ ᱦᱟᱺᱰᱤ ᱠᱚᱠᱚ ᱧᱩᱭᱟ ᱤᱱᱟᱹ ᱛᱮᱜᱮ ᱦᱟᱸᱜ ᱛᱚ ᱚᱱᱟ ᱧᱤᱫᱟᱹ ᱫᱚ ᱚᱱᱠᱟ ᱛᱟᱞᱟ ᱧᱤᱫᱟᱹ ᱢᱟ ᱥᱮᱴᱮᱨᱚᱜ ᱜᱮᱭᱟ᱾ ᱟᱫᱚ ᱚᱱᱠᱟ ᱠᱟᱛᱮ ᱜᱮ ᱱᱟᱭᱠᱮ ᱵᱩᱰᱷᱤ ᱥᱮ ᱱᱟᱭᱠᱮ ᱦᱚᱸ ᱩᱱᱠᱤᱱ ᱦᱚᱸ ᱩᱯᱟᱹᱥ ᱛᱮ ᱛᱟᱦᱮᱱ ᱦᱩᱭᱩᱜ ᱛᱟᱠᱤᱱᱟ᱾ ᱟᱫᱚ ᱩᱱᱠᱤᱱᱟᱜ ᱠᱟᱹᱢᱤ ᱠᱚᱦᱚᱸ ᱚᱲᱟᱜ ᱚᱲᱟᱜ ᱠᱚᱨᱮᱱᱟᱜ ᱵᱚᱸᱜᱟᱼ ᱵᱩᱨᱩ ᱠᱚ ᱛᱟᱦᱮᱱ ᱜᱮᱭᱟ ᱟᱫᱚ ᱚᱱᱠᱟ ᱦᱤᱥᱟᱹᱵ ᱛᱮ ᱦᱟᱸᱜ ᱚᱱᱠᱟ ᱢᱟᱱᱮ ᱛᱟᱞᱟ ᱧᱤᱫᱟᱹ ᱮᱠ ᱵᱟᱡᱟᱜ ᱫᱩ ᱵᱟᱡᱟᱜ ᱚᱱᱠᱟ ᱜᱚᱫᱚᱜᱼᱟ᱾ ᱟᱫᱚ ᱚᱱᱠᱟ ᱱᱚᱛᱮ ᱫᱚ ᱧᱮᱞᱚᱜᱼᱟ ᱛᱤᱱ ᱪᱟᱨ ᱵᱟᱡᱮ ᱠᱷᱚᱱᱟᱜ ᱫᱚ ᱟᱫᱚ ᱦᱟᱸ ᱠᱩ ᱠᱟᱨᱢᱟᱴᱤ ᱠᱚ ᱦᱟᱸᱜ ᱟᱠᱚ ᱠᱚᱣᱟᱜ ᱡᱮ ᱡᱟᱨᱟᱜ ᱡᱟᱦᱟᱸ ᱰᱟᱞᱟ ᱛᱟᱦᱮᱱ ᱛᱟᱠᱚᱣᱟ ᱟᱫᱚ ᱚᱱᱟ ᱠᱚᱛᱮ ᱠᱚ ᱥᱮᱴᱮᱨᱚᱜᱼᱟ ᱡᱚᱛᱚ ᱦᱚᱲᱜᱮ ᱟᱫᱚ ᱩᱱᱫᱚᱜ ᱦᱟᱸᱜ ᱠᱟᱨᱢᱟᱴᱤ ᱠᱚ ᱟᱠᱚ‌ᱠᱚ ᱮᱱᱮᱡ ᱥᱮᱨᱮᱧᱟ ᱟᱠᱚᱣᱟᱜ ᱡᱟᱦᱟᱸ ᱢᱮᱱᱟᱜ ᱛᱟᱠᱚᱣᱟ᱾ ᱟᱫᱚ ᱚᱱᱟᱠᱚ ᱦᱮᱸ ᱢᱟ ᱞᱟᱹᱭ ᱢᱮ ᱾
ᱞᱟ. ᱭᱫᱤᱧ ᱧᱤᱫᱟᱹ ᱵᱮᱲᱟ ᱜᱮ ᱟᱫᱚ ᱚᱱᱟ ᱤᱭᱟᱹ ᱡᱟᱦᱟᱸ, ᱵᱤᱱᱛᱤ ᱦᱩᱭ ᱢᱩᱪᱟᱹᱫ ᱠᱟᱛᱮᱜ ᱦᱟᱸᱜ ᱟᱫᱚ ᱚᱱᱟ ᱡᱟᱦᱟᱸ, ᱡᱟᱦᱟᱸᱭ ᱠᱟᱨᱢᱟᱭᱴᱤ ᱠᱚ ᱟᱫᱚ ᱦᱟᱜ ᱚᱱᱟ ᱫᱚ ᱯᱷᱩᱞ ᱯᱷᱮᱞᱟ ᱦᱩᱭᱩᱜ ᱛᱟᱠᱚᱣᱟ᱾
ᱦᱮᱸ ᱦᱮᱸ᱾ ᱟᱫᱚ ᱚᱱᱟ ᱫᱚ ᱦᱟᱸᱜ ᱱᱚᱜᱼᱚᱭ ᱤᱭᱟᱹ ᱯᱚᱨᱮ ᱦᱟᱸᱜ ᱱᱚᱣᱟ ᱫᱚᱠᱚ ᱢᱮᱛᱟᱜ ᱠᱟᱱᱟ, ᱱᱚᱣᱟ ᱠᱟᱨᱢᱟᱴᱤ ᱢᱟᱠᱚ ᱮᱱᱮᱡ ᱠᱮᱫ ᱜᱮ᱾ ᱟᱫᱚ ᱦᱟᱸᱜ ᱱᱚᱛᱮ ᱦᱟᱸᱜ ᱠᱟᱨᱟᱢ ᱫᱚᱱ ᱞᱟᱹᱜᱤᱫ ᱛᱮ ᱟᱨᱚ ᱦᱟᱸᱜ ᱰᱟᱹᱜᱩᱣᱟᱹ ᱠᱚᱲᱟ ᱠᱚ ᱢᱮᱱᱟᱜ ᱠᱚᱣᱟ ᱦᱟᱸᱜ᱾ ᱟᱫᱚ ᱦᱟᱸᱜ ᱚᱱᱮ ᱥᱮᱛᱟᱜ ᱠᱷᱚᱱᱟᱜ ᱡᱟᱦᱟᱸ ᱠᱟᱨᱢᱟᱴᱤ ᱠᱚ ᱠᱚ ᱮᱱᱮᱡ ᱯᱩᱨᱟᱹᱣ ᱠᱮᱫᱟ ᱟᱠᱚᱣᱟᱜ᱾ ᱟᱫᱚ ᱤᱱᱟᱹ ᱯᱚᱨᱮ ᱫᱚ ᱦᱟᱸᱜ ᱟᱫᱚ ᱦᱟᱸᱜ ᱱᱚᱜᱼᱚᱭ ᱢᱟᱨᱟᱜ ᱯᱤᱧᱪᱟᱹᱨ ᱫᱟᱦᱲᱤ ᱠᱟᱛᱮᱜ ᱥᱮ ᱡᱟᱺᱜᱟ ᱨᱮ ᱚᱱᱮ ᱛᱚᱲᱟ ᱯᱟᱭᱡᱚᱱ᱾ ᱦᱚᱨᱚᱜ ᱠᱟᱛᱮᱜ ᱠᱚᱲᱟ ᱜᱤᱫᱽᱨᱟᱹ ᱡᱟᱦᱟᱸ ᱠᱚ ᱟᱬᱜᱚᱱᱟ, ᱱᱟᱦᱟᱜ ᱩᱱᱠᱩ ᱦᱚᱸ ᱟᱫᱚ ᱩᱱᱠᱩ ᱫᱚ ᱦᱟᱸᱜ ᱟᱫᱚ ᱚᱱᱮ᱾ ᱠᱟᱨᱟᱢ ᱫᱚᱱ ᱟᱫᱚ ᱚᱱᱟ ᱠᱟᱨᱟᱢ ᱟᱠᱷᱲᱟ ᱨᱮᱜᱮ ᱟᱫᱚ ᱩᱱ ᱫᱚ ᱠᱟᱨᱟᱢ ᱫᱚᱱ ᱦᱟᱸᱜ ᱟᱭᱢᱟ ᱞᱮᱠᱟᱱ ᱥᱮᱨᱮᱧ ᱢᱮᱱᱟᱜᱼᱟ, ᱟᱭᱢᱟ ᱞᱮᱠᱟ ᱞᱮᱠᱟᱱᱟᱜ ᱫᱚᱱ ᱢᱮᱱᱟᱜᱼᱟ, ᱟᱭᱢᱟ ᱞᱮᱠᱟᱱᱟᱜ ᱨᱩ ᱢᱮᱱᱟᱜᱼᱟ, ᱟᱫᱚ ᱚᱱᱠᱟ ᱞᱮᱠᱟ ᱜᱮ ᱦᱟᱸᱜ᱾ ᱠᱟᱨᱟᱢ ᱫᱚᱱ ᱠᱚ ᱦᱩᱭᱩᱜᱼᱟ᱾ ᱚᱱᱟ ᱠᱟᱨᱟᱢ ᱫᱚᱱ ᱛᱮᱜᱮ ᱦᱟᱸᱜ ᱚᱱᱠᱟ ᱛᱤᱠᱤᱱ ᱛᱟᱨᱟᱥᱤᱧ ᱩᱛᱟᱹᱨᱚᱜᱼᱟ᱾ ᱟᱫᱚ ᱱᱚᱛᱮ ᱫᱚ ᱦᱟᱸᱜ ᱱᱚᱜᱼᱚᱭ ᱱᱚᱝᱠᱟ ᱡᱟᱦᱟᱸᱢ ᱢᱮᱱ ᱠᱮᱫ ᱞᱮᱠᱟ ᱡᱮ ᱠᱚᱢᱯᱤᱴᱤᱥᱮᱱ ᱦᱩᱭᱩᱜᱼᱟ ᱠᱟᱨᱟᱢ ᱫᱚᱱ ᱠᱚ ᱟᱹᱜᱩ ᱠᱚᱣᱟ᱾ ᱦᱮᱸ ᱱᱚᱛᱮ ᱦᱚᱸ ᱧᱮᱞ ᱫᱚ ᱧᱮᱞ ᱟᱠᱟᱱ ᱜᱮᱭᱟ, ᱟᱫᱚ ᱱᱚᱛᱮ ᱫᱚ ᱦᱟᱸᱜ᱾ ᱟᱞᱮ ᱠᱚᱫᱚ ᱦᱟᱸᱜ ᱟᱛᱩ ᱠᱚᱫᱚ ᱥᱮᱬᱟ ᱟᱹᱛᱩ ᱠᱟᱱᱟ ᱛᱚ᱾ ᱟᱫᱚ ᱚᱱᱠᱟ ᱜᱮ ᱠᱟᱨᱟᱢ ᱫᱚᱱ ᱠᱚ ᱟᱹᱜᱩ ᱠᱚ ᱦᱩᱭᱩᱜᱼᱟ᱾ ᱚᱱᱠᱟ ᱫᱚ ᱵᱟᱝ ᱧᱮᱞ ᱠᱟᱱᱟ᱾ ᱛᱚ ᱟᱛᱳ ᱦᱚᱲ ᱛᱮᱜᱮ ᱡᱚᱛᱚ ᱠᱤᱪᱷᱩ ᱛᱮᱜᱮ ᱡᱮ ᱵᱟᱝ ᱥᱟᱸᱜᱮ ᱠᱷᱟᱹᱛᱤᱨ ᱛᱮᱜᱮ ᱡᱚᱛᱚ ᱦᱚᱲ ᱛᱮᱜᱮ ᱮᱱᱮᱡ ᱥᱮᱨᱮᱧ ᱫᱚ᱾ ᱟᱫᱚ ᱤᱸᱰᱟᱹ ᱯᱚᱨᱮ ᱦᱟᱸᱜ ᱟᱹᱭᱩᱵ ᱚᱱᱟ ᱦᱟᱸᱜ ᱛᱟᱨᱟᱥᱤᱧᱚᱜ ᱛᱮᱜᱮ ᱦᱟᱸᱜ ᱟᱫᱚ ᱟᱹᱭᱩᱵ ᱜᱚᱫᱚᱜᱼᱟ᱾ ᱟᱫᱚ ᱩᱱ ᱫᱚ ᱦᱟᱸᱜ ᱟᱫᱚ ᱚᱱᱟ ᱠᱟᱨᱟᱢ ᱨᱮᱱᱟᱜ ᱢᱩᱪᱟᱹᱫ ᱟᱠᱷᱲᱟ ᱨᱮ ᱫᱚ ᱚᱱᱟ ᱠᱟᱨᱟᱢ ᱵᱤᱱᱛᱤ ᱦᱟᱸᱜ ᱫᱚ ᱮᱦᱚᱵᱚᱜᱼᱟ᱾ ᱟᱨ ᱚᱱᱮ ᱦᱟᱸᱜ ᱪᱮᱫ ᱮᱢ ᱞᱟᱹᱭ ᱠᱮᱫᱟ ᱢᱤᱫᱴᱮᱡ ᱠᱟᱨᱟᱢ ᱵᱤᱱᱛᱤ ᱟᱨ ᱦᱟᱸᱜ ᱪᱮᱫ ᱠᱟᱛᱷᱟᱴᱟᱜ ᱵᱟᱹᱧ ᱟᱸᱡᱚᱢ ᱠᱮᱫᱟ᱾
ᱯᱷᱩᱞ ᱯᱷᱩᱞ ᱯᱷᱮᱞᱟ ᱠᱚ ᱢᱮᱛᱟᱜ ᱠᱟᱱᱟ ᱡᱟᱦᱟ᱾
ᱦᱮᱸ ᱦᱮᱸ ᱯᱷᱩᱞ ᱯᱷᱮᱞᱟ ᱟᱫᱚ ᱤᱱᱟᱹ ᱤᱱᱟᱹ ᱛᱟᱭᱱᱚᱢ ᱜᱮᱛᱚ ᱦᱟᱸᱜ ᱟᱫᱚ ᱦᱟᱸᱜ ᱚᱱᱟ ᱡᱟᱣᱟ ᱠᱟᱨᱟᱢ ᱥᱮ ᱚᱱᱟ ᱠᱟᱨᱟᱢ ᱠᱚᱫᱚ ᱥᱮ ᱠᱟᱨᱟᱢ ᱰᱟᱹᱨ᱾ ᱩᱱᱠᱩ ᱫᱚ ᱦᱟᱸᱜ ᱩᱱᱫᱚ ᱜᱟᱰᱟ ᱫᱟᱜ ᱛᱮ ᱵᱷᱟᱥᱟᱱ ᱦᱟᱸᱜ ᱵᱚᱱ ᱤᱫᱤ ᱦᱚᱴᱚ ᱠᱟᱭᱟ᱾ ᱤᱱᱟᱹ ᱠᱚ ᱦᱩᱭ ᱛᱟᱭᱱᱚᱢ ᱜᱮ᱾ ᱟᱫᱚ ᱤᱱᱟᱹ ᱛᱟᱭᱱᱚᱢ ᱫᱚ ᱦᱟᱜ ᱚᱱᱠᱟᱜᱮ ᱮᱜ ᱡᱟᱦᱟᱸ ᱠᱟᱨᱟᱢ ᱰᱟᱹᱨ ᱠᱤᱱ ᱜᱚᱜ ᱠᱟᱜ ᱫᱚ ᱦᱟᱸᱜ᱾
ᱦᱮᱸ ᱩᱱᱠᱤᱱ ᱫᱚ ᱟᱫᱚ ᱦᱟᱸᱜ ᱚᱱᱟ ᱠᱟᱨᱟᱢ ᱰᱟᱹᱨ ᱜᱮᱠᱤᱱ ᱜᱚᱜᱟ ᱦᱟᱸᱜ ᱩᱱᱠᱤᱱ ᱫᱚ᱾
ᱦᱮᱸ ᱟᱫᱚ ᱩᱱᱠᱤᱱ ᱫᱚ ᱦᱟᱸᱜ ᱡᱟᱦᱟᱸᱭ ᱞᱟᱦᱟ ᱦᱟᱜ ᱦᱟᱱᱮ ᱠᱤᱱ ᱜᱚᱜ ᱟᱹᱜᱩ ᱟᱠᱟᱫ ᱫᱚ᱾
ᱦᱩᱸ᱾
ᱩᱱᱠᱤᱱ ᱜᱮ ᱦᱟᱸᱜ ᱟᱫᱚ ᱠᱤᱱ ᱜᱚᱜ ᱤᱫᱤᱭᱟ ᱜᱟᱰᱟ ᱫᱟᱜ ᱛᱮ᱾ ᱦᱮᱸ ᱟᱫᱚ ᱩᱱᱠᱤᱱ ᱫᱚ ᱦᱟᱸᱜ ᱢᱟᱲᱟᱝ ᱨᱮᱠᱤᱱ ᱛᱟᱦᱮᱱᱟ᱾ ᱟᱫᱚ ᱩᱱᱠᱤᱱ ᱛᱟᱭᱱᱚᱢ ᱨᱮᱫᱚ ᱱᱩᱠᱩ ᱠᱟᱨᱢᱟᱴᱤ ᱠᱚᱦᱚᱸ ᱥᱮᱨᱮᱧ ᱥᱮᱨᱮᱧ
ᱚᱨᱫᱷᱮᱠ ᱦᱚᱲ ᱫᱚ ᱚᱱᱟ ᱡᱟᱣᱟ᱾ ᱠᱚ ᱥᱟᱵᱟ ᱡᱟᱣᱟ ᱯᱩᱱ ᱦᱚᱲ ᱛᱮᱠᱚ ᱥᱟᱵᱟ, ᱟᱨ ᱱᱚᱣᱟ ᱡᱟᱣᱟ ᱨᱮᱱᱟᱜ ᱡᱟᱦᱟᱸ ᱪᱮᱛᱟᱱ ᱨᱮ ᱟᱨᱠᱤ ᱢᱟᱜ ᱛᱮᱠᱚ ᱥᱟᱡᱟᱣ ᱮᱫᱟ, ᱯᱚᱨᱟᱭᱱᱤ ᱵᱟᱦᱟ ᱛᱮ᱾ ᱚᱱᱟ ᱦᱚᱸᱠᱚ ᱥᱟᱵ ᱤᱫᱤᱭᱟ ᱠᱟᱨᱢᱟᱭᱴᱤ ᱠᱚ ᱟᱨ ᱚᱱᱠᱟ᱾ ᱟᱨᱠᱤ ᱥᱟᱵ ᱥᱟᱵᱛᱮ ᱮᱱᱮᱡ ᱮᱱᱮᱡ ᱛᱮ ᱟᱫᱚ ᱚᱱᱠᱟ ᱚᱱᱠᱟ ᱠᱚ ᱪᱟᱞᱟᱜ ᱟᱠᱚ᱾
ᱦᱮᱸ ᱟᱫᱚ ᱚᱱᱠᱟ ᱧᱮᱞ ᱦᱚᱸ ᱧᱮᱞ ᱠᱟᱱᱟ ᱡᱮ ᱵᱟᱝ᱾ ᱡᱚᱠᱷᱚᱱ ᱦᱟᱸᱜ ᱩᱸ ᱜᱟᱰᱟᱛᱮ ᱛᱩᱯᱩᱱ ᱛᱮ ᱡᱚᱠᱷᱚᱱ ᱦᱟᱜ ᱵᱷᱟᱥᱟᱱ ᱛᱮ ᱪᱟᱞᱟᱜ ᱠᱟᱱᱟ ᱟᱫᱚ ᱩᱱ ᱦᱟᱜ ᱚᱸᱰᱮ ᱦᱚ, ᱵᱷᱟᱥᱟᱱ ᱢᱟᱲᱟᱝ ᱨᱮᱦᱚᱸ ᱵᱟᱝᱢᱟ ᱚᱸᱰᱮ ᱦᱚᱸ ᱚᱱᱠᱟ ᱜᱮ ᱮ ᱯᱮ ᱫᱷᱟᱣ ᱠᱚ ᱟᱪ ᱪᱩᱨ ᱠᱟᱛᱮᱫ ᱠᱚ ᱰᱩᱵᱟ ᱥᱮᱠᱚ ᱰᱩᱵᱩᱡᱚᱜ-ᱟ᱾ ᱤᱱᱟᱹ ᱰᱩᱵᱩᱡ ᱨᱮ ᱵᱟᱥᱟᱱ ᱜᱚᱫ ᱠᱟᱜ-ᱟ᱾ ᱚ ᱟ ᱡᱟᱦᱟᱸ ᱢᱤᱫ ᱵᱟᱨ ᱡᱟᱦᱟᱸ ᱥᱟᱯᱟᱵ ᱠᱚ ᱛᱟᱦᱮᱱ ᱜᱮᱭᱟ ᱦᱟᱜ ᱡᱟᱦᱟᱸ ᱞᱚᱴᱟ ᱠᱚ ᱛᱟᱦᱮᱱ ᱠᱟᱱ ᱛᱟᱵᱚᱱᱟ ᱟᱫᱚ ᱚᱱᱟ ᱠᱚᱫᱚ ᱦᱟᱸᱜ ᱩᱝ ᱠᱟ ᱵᱷᱟᱥᱟᱱ ᱫᱚ ᱵᱟᱝᱵᱚᱱ ᱵᱷᱟᱥᱟᱱᱟ ᱟᱫᱚ ᱞᱚᱴᱟ ᱫᱟᱜ ᱠᱚᱫᱚ ᱚᱱᱟ ᱜᱟᱰᱟ ᱫᱟᱜ ᱠᱚᱨᱮ ᱜᱮᱵᱚᱱ ᱫᱩᱞ ᱠᱟᱜ-ᱟ ᱟᱫᱚ ᱤᱱᱟ ᱨᱮᱜᱮ ᱵᱚᱱ ᱛᱩᱯᱩ ᱨᱟᱠᱟᱵ ᱦᱤᱡᱩᱜᱼᱟ ᱟᱨ ᱡᱟᱦᱟᱸ ᱛᱤᱱᱟᱹᱜ ᱦᱟᱸᱜ ᱟᱵᱚᱨᱮᱱ ᱦᱟᱸᱜ ᱩᱱᱠᱩ ᱮ ᱠᱟᱨᱟᱢ ᱫᱚᱱ ᱠᱚᱲᱟ ᱠᱚ ᱥᱮ ᱩᱱᱠᱩ ᱠᱟᱨᱢᱟᱴᱤ ᱠᱩᱲᱤ ᱠᱚ ᱡᱟᱦᱟᱸᱭ ᱥᱟᱭᱤᱴ ᱠᱚᱨᱮ ᱠᱚ ᱛᱟᱦᱮᱱ ᱜᱮᱭᱟ᱾ ᱟᱫᱚ ᱡᱚᱛᱚ ᱠᱚᱛᱚ ᱚᱱᱠᱟ ᱛᱚ ᱵᱟᱝᱠᱚ ᱡᱚᱵᱮᱜ ᱛᱚᱵᱮᱱᱟ ᱡᱟᱦᱟᱸᱭ ᱦᱟᱸᱜ ᱠᱟᱨᱟᱢ ᱰᱟᱹᱨ ᱜᱚᱜ ᱟᱠᱟᱱ ᱥᱮ ᱱᱚᱣᱟ ᱡᱟᱣᱟ᱾ ᱡᱟᱣᱟ ᱡᱟᱦᱟᱸᱭ ᱠᱚ ᱫᱤᱯᱤᱞ ᱟᱠᱟᱫ ᱫᱚ ᱠᱟᱨᱢᱟᱴᱤ ᱠᱚ ᱟᱫᱚ ᱩᱱᱠᱩ ᱠᱚᱜᱮ ᱦᱟᱜ ᱟ ᱡᱟᱦᱟᱸᱭ ᱠᱚᱠᱚ ᱟ ᱠᱟᱨᱟᱢ ᱠᱚ ᱦᱟᱹᱨ ᱞᱮᱫ ᱫᱚ ᱠᱟᱨᱢᱟᱴᱤ ᱠᱚ ᱩᱱᱠᱩ ᱠᱚᱦᱚᱸ ᱧᱮᱞᱚᱜᱼᱟ ᱡᱮ ᱵᱟᱝ ᱩᱱᱠᱩ ᱦᱚᱸᱠᱚ ᱛᱩᱯᱩᱜ ᱛᱚᱨᱟᱜ ᱜᱮᱭᱟ᱾
ᱦᱮᱸ ᱚᱸᱰᱮᱜᱮᱛ ᱚᱸᱰᱮᱜ ᱛᱩᱯᱩ ᱛᱚᱨᱟ ᱚᱱᱟ ᱢᱟᱱᱮ ᱚᱱᱟ ᱯᱮ ᱫᱷᱟᱣ ᱪᱟᱞᱟᱣ ᱠᱟᱛᱮᱜ ᱯᱮ ᱫᱷᱟᱣ ᱠᱚ ᱟᱪᱩᱨᱚᱜ-ᱟ᱾ ᱟᱹᱪᱩᱨ ᱠᱟᱛᱮᱜ ᱟᱫᱚ ᱚᱱᱟ ᱠᱚ ᱵᱷᱟᱥᱟᱣ ᱜᱚᱫ ᱠᱟᱜ-ᱟ ᱟᱨ ᱚᱸᱰᱮ ᱠᱷᱚᱱ ᱜᱮ ᱚᱱᱟ ᱞᱚᱴᱟ ᱫᱟᱜ ᱛᱮᱦᱚᱸ ᱞᱚᱴᱟ ᱫᱟᱜ ᱟᱨᱠᱤ ᱫᱟᱜ ᱠᱚ ᱟᱹᱜᱩ ᱛᱚᱨᱟᱭᱟ ᱚᱱᱟ ᱞᱚᱴᱟ ᱫᱟᱜ᱾
ᱦᱮᱸ ᱟᱫᱚ ᱩᱱ ᱥᱚᱢᱚᱭ ᱦᱚ ᱚᱱᱮ? ᱚᱱᱟ ᱡᱟᱦᱟᱸ ᱞᱚᱴᱟ ᱫᱟᱜ ᱯᱮᱨᱮᱡ ᱢᱟᱲᱟᱝ ᱨᱮᱜᱮ ᱟᱫᱚ ᱠᱟᱨᱢᱟᱴᱤ ᱠᱚᱫᱚ ᱦᱟᱸᱜ ᱡᱟᱦᱟᱸᱭ ᱠᱚᱠᱚ ᱜᱚᱲᱚ ᱠᱚ ᱥᱮ ᱥᱟᱸᱜᱮ ᱠᱚᱜᱮ ᱦᱟᱸᱜ ᱠᱚ ᱪᱟᱞᱟᱜ-ᱟ᱾ ᱡᱟᱛᱮ ᱦᱚᱨ ᱵᱤᱨ ᱠᱚᱨᱮ ᱦᱤᱡᱩᱜ ᱥᱮᱱᱚᱜ ᱨᱮ ᱮᱴᱠᱮᱴᱚᱬᱮ ᱵᱟᱝᱢᱟ ᱟᱫᱚ ᱩᱱᱠᱩ ᱠᱚᱦᱟᱸᱜ ᱟᱫᱚ ᱦᱟᱸᱜ ᱨᱟᱹᱥ ᱠᱟ ᱞᱮᱠᱟ ᱛᱮᱦᱟᱸᱜ ᱟᱫᱚᱦᱟᱜ ᱵᱟᱝᱢᱟ ᱫᱟᱜ ᱠᱚ ᱟᱨᱮᱡ ᱜᱚᱜ ᱠᱚᱣᱟ ᱫᱚᱢᱮ᱾
ᱦᱮᱸ ᱟᱫᱚ ᱚᱱᱰᱮ ᱠᱷᱚᱱ ᱜᱮ ᱟᱫᱚ ᱚᱱᱟ ᱫᱟᱜ ᱠᱚ ᱟᱨᱮᱡ ᱜᱚᱫ ᱟᱠᱚᱣᱟ᱾
ᱦᱩᱸ ᱟᱫᱚᱦᱟᱜ ᱱᱚᱣᱟ ᱫᱚ ᱪᱮᱫᱟᱜ ᱠᱚ ᱟᱨᱮᱡ ᱟᱠᱚᱣᱟ ᱚᱱᱟ ᱫᱚ ᱦᱟᱸᱜ ᱩᱱᱟᱹᱜ ᱫᱚ ᱵᱟᱰᱟᱭ ᱫᱚ ᱵᱟᱹᱱᱩᱜᱼᱟ᱾ ᱟᱫᱚ ᱵᱟᱝ ᱡᱮ ᱢᱤᱫᱴᱟᱝ ᱧᱮᱞᱚᱜ-ᱟ ᱡᱮ ᱵᱟᱝ ᱨᱟᱹᱥᱠᱟᱹ ᱠᱟᱱᱟ ᱢᱤᱫᱴᱮᱱ ᱨᱟᱹᱥᱠᱟᱹ ᱜᱮ ᱟᱫᱚ ᱡᱟᱦᱟᱸᱭ ᱠᱚ ᱛᱟᱦᱮᱸᱭᱮᱱ ᱫᱚ ᱢᱟᱱᱮ᱾ ᱛᱟᱠ ᱵᱟᱠᱚ ᱮᱢᱟ ᱠᱚᱣᱟ ᱠᱟᱨᱢᱟᱴᱤ ᱠᱚᱦᱚ ᱴᱟᱴᱠᱟ ᱜᱮ ᱰᱩᱵᱩᱡ ᱨᱟᱠᱟᱵ ᱠᱟᱛᱮᱫ ᱟᱫᱚ᱾ ᱡᱚᱛᱚ ᱦᱚᱲ ᱫᱟᱜ ᱟᱨᱮᱡᱠᱟ ᱨᱮᱠᱚ ᱛᱟᱦᱮᱱᱟ᱾
ᱟᱨ ᱦᱮᱡ ᱠᱟᱛᱮᱜ ᱦᱚᱸ ᱚᱱᱠᱟ ᱠᱟᱨᱟᱢ ᱵᱩᱴᱟᱹᱨᱮ ᱚᱱᱠᱟ ᱦᱮᱡ ᱠᱟᱛᱮ ᱟᱞᱮ ᱥᱮᱫ ᱫᱚ ᱚᱱᱠᱟ ᱫᱟᱜ ᱠᱚ ᱟᱹᱜᱩᱭ ᱛᱮ ᱟᱫᱚ ᱡᱟᱦᱟᱸ ᱴᱷᱮᱱ ᱟᱨᱠᱤ ᱡᱟᱣᱟ ᱛᱟᱦᱮᱸ ᱠᱟᱱᱟ ᱚᱸᱰᱮ ᱟᱫᱚ ᱚᱱᱟ ᱡᱟᱦᱟᱸ ᱛᱷᱟᱱ ᱠᱚ ᱵᱮᱱᱟᱣ ᱞᱮᱫ ᱫᱚ ᱚᱸᱰᱮ ᱚᱱ ᱟᱨ ᱚᱸᱰᱮ ᱚᱱᱟ ᱞᱚᱴᱟ ᱫᱟᱜ ᱠᱚ ᱫᱩᱞ ᱢᱚᱪᱟᱭ ᱡᱟᱦᱟᱸᱭ ᱠᱚ ᱯᱩᱨᱟᱹᱣ ᱫᱟ ᱩᱱᱠᱩ ᱫᱚ ᱚᱱᱟ ᱞᱚᱴ ᱴᱟ ᱫᱟ ᱚᱸᱰᱮ ᱜᱮᱠᱚ ᱫᱩᱞ ᱯᱩᱨᱟᱣᱟ᱾ ᱟᱨ ᱡᱟᱦᱟᱸᱭ ᱵᱟᱠᱚ ᱯᱩᱨᱟᱹᱣ ᱫᱟ ᱩᱱᱠᱩ ᱫᱚ ᱚᱫᱷᱮᱠ ᱫᱟᱜ ᱠᱚ ᱫᱩᱞ ᱴᱚᱠᱟᱜᱟ ᱟᱨ ᱚᱫᱷᱮᱠ ᱫᱟᱜ ᱨᱮ ᱫᱚ ᱚᱲᱟᱜ